ᱦᱮᱞᱳ ᱾
ᱢᱮᱱ ᱫᱟᱹᱧ ᱨᱚᱲ ᱟᱸᱡᱚᱢ ᱠᱟᱱᱟ ᱤᱧᱟᱹᱜ?
ᱦᱮᱸ ᱨᱚᱲ ᱟᱸᱡᱚᱢᱚᱜ
ᱟᱪᱪᱷᱟ, ᱟᱨ ᱵᱟᱦᱮᱨ ᱠᱷᱚᱱ ᱡᱟᱦᱟᱸᱱᱟᱜ ᱵᱟᱝ ᱥᱟᱰᱮᱜ ᱠᱟᱱᱟ ᱛᱚ?
ᱵᱟᱝ ᱵᱟᱝ᱾
ᱟᱪᱪᱷᱟ᱾ ᱛᱟᱦᱚᱞᱮ ᱪᱮᱫ ᱮᱢ ᱪᱤᱠᱟᱭᱮᱫᱟ ᱱᱤᱛᱚᱜ ᱫᱚ?
ᱪᱮᱫ ᱜᱮ ᱵᱟᱝ ᱚᱲᱟᱜ ᱠᱚᱨᱮᱜ ᱜᱮ ᱟᱢ ᱫᱚ ᱪᱮᱫ ᱮᱢ ᱪᱤᱠᱟᱭᱮᱫᱟ?
ᱟᱸ ᱤᱧᱦᱚᱸ ᱪᱮᱫ ᱦᱚᱸ ᱵᱟᱝ ᱱᱟᱦᱟᱸᱜ ᱱᱤᱛ ᱛᱳᱜ ᱜᱮ ᱡᱚᱢ ᱵᱟᱲᱟ ᱠᱚ ᱦᱩᱭᱱᱟ ᱛᱟᱨᱯᱚᱨᱮ ᱫᱩᱲᱩᱵ ᱡᱤᱨᱟᱹᱣ ᱠᱟᱹᱱᱟᱹᱧ ᱱᱟᱦᱟᱸᱜ ᱦᱮᱸᱥᱮ᱾ ᱛᱟᱨᱯᱚᱨᱮ ᱵᱟᱝ, ᱟᱯᱮ ᱥᱮᱫ ᱫᱚ?
ᱦᱮᱸ ᱫᱟᱜ ᱵᱟᱲᱟᱭᱮᱫ ᱜᱮᱭᱟᱭ, ᱟᱯᱮ ᱤᱮᱱ ᱫᱚ?
ᱟᱞᱮ ᱥᱮᱫ ᱫᱚ ᱱᱟᱦᱟᱸᱜ ᱫᱟᱜ ᱮᱫ ᱜᱮᱭᱟᱭ ᱱᱤᱛᱳᱜ ᱦᱚᱭ ᱫᱟᱜ ᱫᱟ᱾
ᱚ᱾
ᱢᱮᱱᱫᱟᱹᱧ ᱥᱟᱰᱮ ᱵᱟᱝ ᱟᱸᱡᱚᱢᱚᱜ ᱠᱟᱱᱟ ᱛᱚ? ᱢᱮᱱᱫᱟᱹᱧ ᱫᱟᱜ ᱨᱮᱭᱟᱜ ᱥᱟᱰᱮ ᱵᱟᱝ ᱟᱸᱡᱚᱢᱚᱜ ᱠᱟᱱᱟ ᱛᱚ? ᱟᱪᱪᱷᱟ ᱴᱷᱤᱠ ᱜᱮᱭᱟ ᱛᱟᱦᱞᱮ᱾
ᱦᱳᱭ᱾
ᱚ ᱛᱟᱦᱞᱮ ᱡᱟᱦᱟᱸᱱᱟᱜ ᱩᱭᱦᱟᱹᱨ ᱢᱮᱱᱟᱜ ᱛᱟᱢᱟ ᱚᱱᱠᱟᱱᱟᱜ?
ᱟᱢᱜᱮ ᱞᱟᱹᱭ ᱢᱮ᱾
ᱟᱪᱪᱷᱟ, ᱥᱟᱹᱜᱟᱹᱭ ᱤᱫᱤ ᱠᱟᱛᱮ ᱜᱟᱞᱢᱟᱨᱟᱣ ᱜᱟᱱᱚᱜᱼᱟ? ᱢᱟᱱᱮ ᱪᱮᱫ ᱞᱮᱠᱟ ᱠᱚ ᱦᱚᱦᱚᱣᱟᱠᱚᱣᱟ ᱦᱮᱸ ᱡᱮᱞᱮᱠᱟ ᱚᱠᱟᱥᱮᱫ ᱫᱚ ᱚᱸᱰᱮ ᱫᱚ ᱡᱟᱦᱟᱸᱭ ᱡᱟᱱᱟᱢ ᱢᱮᱭᱟ ᱟᱢ ᱩᱱᱤ ᱫᱚ ᱚᱠᱟᱥᱮᱫ ᱫᱚ ᱜᱚᱜᱚ ᱠᱚ ᱦᱚᱦᱚ ᱟᱠᱚᱣᱟ ᱚᱠᱟᱥᱮᱫ ᱫᱚ ᱟᱭᱳ ᱥᱮ ᱪᱮᱫᱞᱮᱠᱟ ᱚᱱᱠᱟᱧ ᱟᱸᱡᱚᱢ ᱵᱟᱰᱟᱭᱮᱫ ᱛᱟᱦᱮᱸᱫ ᱟᱫᱚ ᱟᱯᱮ ᱥᱮᱫ ᱫᱚ ᱪᱮᱫ ᱞᱮᱠᱟ ᱠᱚ ᱦᱚᱦᱚ ᱟᱠᱚ ᱜᱮᱭᱟ?
ᱦᱮᱸ ᱟᱭᱳ ᱦᱚᱸ ᱜᱚᱜᱚ ᱦᱚᱸ ᱡᱷᱚᱛᱚ ᱨᱚᱠᱚᱢ ᱜᱮ᱾
ᱵᱟᱱᱟᱨ ᱞᱮᱠᱟ ᱜᱮ?
ᱦᱮᱸ᱾
ᱟᱪᱪᱷᱟ ᱴᱷᱤᱠ ᱜᱮᱭᱟ, ᱛᱟᱦᱚᱞᱮ ᱡᱩᱫᱤ ᱟᱢᱤᱡ ᱢᱤᱫᱴᱮᱱ ᱵᱚᱭᱦᱟ ᱢᱮᱱᱟᱭᱟ ᱠᱚᱲᱟ ᱵᱚᱭᱦᱟ ᱟᱢ ᱠᱷᱚᱱ ᱞᱟᱹᱴᱩ ᱜᱮᱭᱟᱭ ᱩᱱᱤ ᱡᱩᱫᱤ ᱵᱚᱦᱩ ᱯᱮ ᱟᱹᱜᱩᱣᱟᱭᱟ ᱟᱫᱚ ᱩᱱᱤ ᱡᱩᱫᱤ ᱵᱟᱹᱦᱩ ᱯᱮ ᱟᱹᱜᱩᱣᱟᱭᱟ, ᱛᱟᱦᱚᱞᱮ ᱩᱱᱤ ᱫᱚ ᱱᱟᱦᱸᱟᱜ ᱟᱢ ᱫᱚ ᱪᱮᱫᱠᱟᱢ ᱦᱚᱦᱚᱣᱟᱭᱟ ᱵᱟᱹᱦᱩ ᱥᱮ ᱦᱤᱞᱤ ᱛᱮᱯᱮ ᱦᱚᱦᱚ ᱟᱠᱚ ᱜᱮᱭᱟ?
ᱦᱮᱸ ᱟᱞᱮ ᱫᱚ ᱵᱮᱥᱤ ᱫᱚ ᱵᱟᱹᱦᱩ ᱜᱮ, ᱦᱤᱞᱤ ᱫᱚ ᱩᱱᱟᱹᱜ ᱫᱚ ᱵᱟᱝ᱾ ᱦᱩᱭᱩᱜ ᱛᱟᱞᱮ ᱜᱮᱭᱟ ᱵᱟᱦᱩ ᱜᱮᱞᱟ ᱦᱚᱦᱚ ᱵᱟᱲᱟ ᱟᱠᱚᱣᱟ᱾
ᱟᱪᱪᱷᱟ ᱟᱨ ᱱᱚᱝᱠᱟ ᱛᱚ ᱵᱟᱯᱮ ᱞᱟᱹᱭᱟ ᱡᱩᱫᱤ ᱡᱟᱦᱟᱸᱭ ᱴᱷᱮᱱᱮᱢ ᱞᱟᱹᱭᱟ ᱮᱸ ᱮᱸ ᱦᱤᱥᱟᱹᱵ ᱠᱟᱜ ᱢᱮ ᱠᱤᱪᱷᱩ ᱡᱟᱭᱜᱟ ᱨᱤᱧ ᱟᱸᱡᱚᱢ ᱠᱟᱫᱟ ᱢᱮᱱᱟᱠᱚ ᱤᱧ ᱦᱤᱞᱤ ᱦᱤᱡᱩᱜ ᱠᱟᱱᱟ ᱦᱮᱸᱥᱮ, ᱮᱴᱟᱜ ᱦᱚᱲ ᱴᱷᱮᱱ ᱡᱚᱠᱷᱚᱱ ᱟᱡ ᱮ ᱞᱟᱹᱭ ᱟᱭ ᱢᱮᱱᱟᱭ ᱤᱧ ᱦᱤᱞᱤ ᱦᱤᱡᱩᱜ ᱠᱟᱱᱟ ᱱᱚᱝᱠᱟ ᱯᱮ ᱞᱟᱹᱭᱟ ᱥᱮ ᱱᱚᱝᱠᱟᱢ ᱞᱟᱹᱭᱟ ᱡᱮ ᱟᱞᱮ ᱵᱟᱹᱦᱩ ᱠᱟᱱᱟᱭ ᱩᱱᱤ ᱫᱚ ᱟᱞᱮ ᱵᱟᱹᱦᱩᱭ ᱦᱤᱡᱩᱜ ᱠᱟᱱᱟ ᱚᱠᱟ ᱞᱮᱠᱟ ᱯᱮ ᱞᱟᱹᱭᱟ?
ᱦᱮᱸ ᱟᱞᱮ ᱫᱚ ᱟᱞᱮ ᱵᱟᱹᱦᱩ ᱜᱮᱞᱮ ᱞᱟᱹᱭ ᱜᱮᱭᱟ᱾
ᱟᱪᱪᱷᱟ ᱟᱪᱪᱷᱟ᱾ ᱴᱷᱤᱠ ᱜᱮᱭᱟ ᱛᱟᱦᱚᱞᱮ ᱡᱟᱦᱟᱸᱭ ᱟᱢ ᱟᱭᱳ ᱠᱟᱱᱟᱭ ᱦᱮᱸ, ᱩᱱᱤ ᱨᱮᱱ ᱟᱭᱳ ᱵᱟᱵᱟ ᱫᱚ ᱪᱮᱫ ᱞᱮᱠᱟ ᱟᱢ ᱫᱚᱢ ᱦᱚᱦᱚᱣᱟᱠᱤᱱᱟ?
ᱦᱮᱸ᱾ ᱩᱱᱠᱤᱱ ᱦᱚᱸ ᱢᱟᱱᱮ ᱜᱚᱜᱚ ᱜᱮ ᱟᱫᱚ ᱩᱱᱠᱤᱱ ᱫᱚ ᱦᱟᱸᱜ ᱠᱷᱟᱱ ᱵᱮᱱ ᱢᱮᱱ ᱛᱮᱞᱮ ᱦᱚᱦᱚᱣᱟᱠᱤᱱ ᱜᱮᱭᱟ ᱾
ᱩᱸᱦᱩᱸᱜ ᱚᱱᱠᱟ ᱫᱚ ᱱᱟᱦᱟᱜ ᱵᱟᱝ ᱤᱧ ᱞᱟᱹᱭ ᱠᱮᱫᱟ ᱮ ᱡᱟᱦᱟᱸᱭ ᱫᱚ ᱟᱢ ᱟᱭᱳ ᱠᱟᱱᱟᱭ ᱦᱮᱸ ᱾
ᱦᱮᱸ ᱾
ᱟᱭᱳ ᱨᱮᱱ ᱟᱭᱳ ᱵᱟᱵᱟ ᱢᱟᱱᱮ ᱟᱭᱳ ᱨᱮᱱ ᱜᱚ ᱵᱟᱵᱟ ᱟᱢ ᱫᱚ ᱢᱟᱱᱮ ᱪᱮᱫ ᱞᱮᱠᱟ ᱥᱟᱹᱜᱟᱹᱭ ᱛᱮᱢ ᱦᱚᱦᱚᱣᱟ ᱠᱤᱱᱟ?
ᱚ ᱟᱪᱪᱷᱟ ᱢᱟᱱᱮ ᱟᱭᱳ ᱨᱮᱱ?
ᱦᱮᱸ ᱾
ᱢᱟᱢᱟ ᱟᱭᱩ ᱾
ᱟᱨ ᱵᱟᱵᱟ ᱫᱚ?
ᱮ ᱢᱟᱱᱮ, ᱢᱟᱱᱮ ᱟᱡ ᱵᱟᱵᱟ ᱛᱚ ᱢᱟᱱᱮ ᱩᱱᱤ ᱫᱚ ᱢᱟᱢᱟ ᱫᱟᱫᱩ ᱾
ᱟᱪᱪᱷᱟ ᱱᱟᱯᱟᱭ, ᱟᱨ ᱵᱟᱵᱟ ᱨᱮᱱ ᱜᱚ ᱵᱟᱵᱟ ᱫᱚ ᱪᱮᱫ ᱞᱮᱠᱟ?
ᱤᱭᱟᱹ ᱵᱩᱰᱤ ᱟᱨ ᱵᱟᱝᱠᱷᱟᱱ ᱟᱨ ᱫᱟᱫᱩ ᱾
ᱟᱪᱪᱷᱟ ᱜᱚᱲᱚᱢ ᱦᱟᱲᱟᱢ ᱱᱚᱝᱠᱟ ᱫᱚ ᱵᱟᱯᱮ ᱢᱮᱛᱟ ᱠᱚ ᱜᱮᱭᱟ?
ᱦᱮᱸ ᱢᱮ ᱢᱮᱱ ᱫᱚᱠᱚ ᱢᱮᱱ ᱜᱮᱭᱟ ᱟᱫᱚ ᱟᱞᱮ ᱥᱮᱱ ᱫᱚ ᱦᱟᱜ ᱠᱷᱟᱱ ᱚᱱᱠᱟ ᱫᱚ ᱵᱟᱝᱠᱚ ᱞᱟᱹᱭ ᱜᱮᱭᱟ ᱩᱱᱟᱹᱜ ᱫᱚ ᱠᱷᱩᱵ ᱮᱠᱴᱟ ᱫᱚ ᱾
ᱡᱟᱹᱥᱛᱤ ᱫᱟᱫᱩ ᱱᱚᱝᱠᱟ ᱜᱮᱯᱮ ᱦᱚᱦᱚᱣᱟ ᱠᱚᱣᱟ ᱦᱮᱸ ᱥᱮ?
ᱦᱳᱭ ᱦᱳᱭ, ᱦᱩᱸ ᱦᱩᱸ ᱾
ᱟᱪᱪᱷᱟ ᱚᱱᱟ ᱢᱟ ᱪᱟᱵᱟᱭᱮᱱ, ᱛᱟᱨᱯᱚᱨᱮ ᱱᱟᱦᱟᱜ
ᱟᱯᱮᱥᱮᱱ ᱫᱚ ᱦᱟᱸᱜ ᱠᱷᱟᱱ ᱪᱮᱫ ᱞᱮᱠᱟ ᱪᱚᱝ ᱠᱚ ᱦᱚᱦᱚᱣᱟ ᱠᱚ?
ᱟᱞᱮ ᱥᱮᱫ ᱫᱚ ᱱᱟᱦᱟᱜ ᱜᱚᱜᱚ ᱨᱮᱱ ᱜᱚᱜᱚ ᱨᱮᱱ ᱟᱭᱩ ᱵᱟᱵᱟ ᱡᱩᱫᱤᱢ ᱞᱟᱹᱭᱟ ᱜᱚᱜᱚ ᱨᱮᱱ ᱟᱭᱳ ᱫᱚ ᱱᱟᱦᱟᱜ ᱢᱟᱢᱟ ᱟᱭᱳ, ᱟᱨ ᱢᱟᱢᱟ ᱫᱟᱫᱩ ᱟᱢ ᱡᱟᱦᱟ ᱞᱮᱠᱟ ᱜᱮᱢ ᱞᱟᱹᱭ ᱠᱮᱫᱟ ᱾ ᱟᱨ ᱵᱟᱵᱟ ᱨᱮᱱ ᱜᱚ ᱵᱟᱵᱟ ᱫᱚ ᱱᱟᱜ ᱟᱭᱳ ᱫᱚ ᱱᱟᱦᱜ ᱵᱩᱰᱤ ᱟᱨ ᱵᱟᱵᱟ ᱨᱮᱱ ᱵᱟᱵᱟ ᱫᱚ ᱱᱟᱦᱟᱜ ᱫᱟᱹᱫᱩ ᱵᱟᱝᱠᱷᱟᱱ ᱜᱚᱲᱚᱢ ᱦᱟᱲᱟᱢ ᱦᱚᱲᱮ ᱦᱚᱞᱮ ᱢᱮᱱ ᱜᱮᱭᱟ ᱾ ᱦᱮᱸᱥᱮ ᱱᱚᱜᱼᱚ ᱱᱚᱝᱠᱟ ᱾
ᱟᱪᱪᱷᱟ ᱟᱪᱪᱷᱟ ᱾
ᱟᱨ ᱛᱟᱦᱮᱫᱤ ᱠᱩᱲᱤ ᱵᱚᱭᱦᱟ ᱠᱚ ᱛᱟᱦᱮᱱᱟ ᱮᱸᱜ ᱢᱟᱨᱟᱝ ᱤᱡ ᱥᱮ ᱦᱩᱰᱤᱧᱤᱜ ᱩᱱᱠᱩ ᱫᱚ ᱢᱟᱱᱮ ᱪᱮᱫ ᱞᱮᱠᱟ ᱯᱮ ᱢᱮᱛᱟ ᱚᱠᱟ ᱥᱮᱫ
ᱦᱟᱛᱚᱢ ᱾
ᱦᱮᱸ ᱟᱯᱮ ᱫᱚ ᱪᱮᱫ ᱞᱮᱠᱟ ᱯᱮ ᱞᱟᱹᱭ?
ᱟᱞᱮ ᱫᱚ ᱦᱟᱛᱚᱢ ᱾
ᱟᱪᱪᱷᱟ ᱾
ᱠᱤᱪᱷᱩ ᱠᱤᱪᱷᱩ ᱡᱟᱭᱜᱟ ᱠᱚᱨᱮ ᱫᱚ ᱵᱤᱴᱤ ᱦᱚᱠᱚ ᱞᱟᱹᱭ ᱜᱮᱭᱟ ᱾ ᱟᱨ ᱟᱞᱮ ᱫᱚ ᱦᱟᱜ ᱠᱷᱟᱱ ᱦᱟᱛᱚᱢ ᱞᱮ ᱢᱮᱛᱟ ᱠᱚᱣᱟ ᱩᱱᱠᱩ ᱫᱚ ᱾
ᱚ ᱾ ᱟᱞᱮ ᱥᱮᱫ ᱫᱚ ᱱᱟᱦᱟᱜ ᱩᱱᱠᱩ ᱫᱚ ᱵᱤᱴᱤ ᱞᱮ ᱢᱮᱛᱟ ᱠᱚᱣᱟ ᱟᱞᱮ ᱫᱚ ᱾ ᱵᱤᱴᱤ ᱢᱮᱱ ᱠᱟᱛᱮᱜ ᱞᱮ ᱦᱚᱦᱚ ᱟᱠᱚᱣᱟ ᱾ ᱟᱨ ᱜᱚᱜᱚ ᱨᱮᱱ ᱡᱩᱚᱫᱤ ᱵᱚᱭᱦᱟ ᱠᱚ ᱛᱟᱦᱮᱱᱟ ᱠᱚᱲᱟ ᱠᱤᱝᱵᱟ, ᱠᱩᱲᱤ ᱵᱚᱭᱦᱟ ᱠᱚ ᱩᱱᱠᱩ ᱫᱚ ᱛᱟᱦᱚᱞᱮ ᱪᱮᱫ ᱞᱮᱠᱟ? ᱦᱚᱦᱚ ᱣᱟᱠᱚᱣᱟ ᱯᱮ ᱦᱚᱦᱚᱣᱟᱠᱚ ᱜᱮᱭᱟ ᱯᱮ?
ᱩᱱᱠᱩ ᱫᱚ ᱠᱟᱠᱤ ᱾ ᱟᱨ ᱜᱚᱜᱚ ᱠᱷᱚᱱ ᱡᱟᱦᱟᱸᱭ ᱢᱟᱨᱟᱝ ᱩᱱᱠᱩ ᱫᱚ ᱠᱩᱠᱩᱢᱟ,
ᱚ ᱾ ᱟᱪᱪᱷᱟ, ᱱᱟᱯᱟᱭ ᱜᱮ ᱟᱨ ᱵᱟᱵᱟ ᱤᱭᱟᱹ ᱜᱚᱜᱚ ᱨᱮᱱ ᱡᱩᱫᱤ ᱠᱚᱲᱟ ᱦᱚᱲ ᱵᱚᱭᱦᱟ ᱠᱚ ᱛᱟᱦᱮᱱᱟ ᱩᱱᱠᱩ ᱫᱚ ᱢᱟᱢᱟ ᱾
ᱦᱳᱭ ᱦᱳᱭ ᱾
ᱚᱱᱟ ᱫᱚ ᱱᱟᱜ ᱜᱚᱴᱟ ᱜᱮ ᱡᱟᱹᱱᱤᱡ ᱢᱟᱢᱟ ᱜᱮᱠᱚ ᱢᱮᱛᱟ ᱠᱚᱣᱟ ᱚᱱᱠᱟ ᱜᱤᱧ ᱟᱸᱡᱚᱢ ᱠᱟᱫᱟ ᱾
ᱦᱮᱸ ᱚᱱᱟ ᱫᱚ ᱦᱟᱸᱜ ᱜᱚᱴᱟ ᱜᱮᱠᱚ ᱢᱮᱛᱟᱜ ᱟᱠᱚᱣᱟ ᱾ ᱢᱟᱢᱟ ᱜᱮ ᱾ ᱢᱟᱱᱮ ᱟᱭᱳ ᱨᱮᱱ ᱫᱟᱫᱟ ᱦᱳᱭᱳᱜ ᱟᱨ ᱵᱚᱭᱦᱟᱭ ᱦᱳᱭᱳᱜ ᱾
ᱦᱮᱸ ᱾ ᱟᱪᱪᱷᱟ, ᱦᱤᱥᱟᱹᱵ ᱠᱟᱜ ᱢᱮ ᱡᱩᱫᱤ ᱦᱮᱸ ᱟᱯᱮ ᱡᱩᱫᱤ ᱮ ᱯᱩᱱᱭᱟ ᱵᱚᱭᱦᱟ ᱢᱮᱱᱟᱜ ᱯᱮᱭᱟ ᱩᱱᱫᱚ ᱪᱮᱫ ᱞᱮᱠᱟᱢ ᱞᱟᱹᱭ ᱠᱚᱣᱟ ᱢᱟᱨᱟᱝ ᱤᱡ ᱛᱟᱨᱯᱚᱨᱮ ᱱᱤᱡ ᱫᱚ ᱪᱤᱞᱤᱢ ᱢᱮᱛᱟᱭᱟ ᱛᱟᱨᱯᱚᱨᱮ ᱱᱤᱡ ᱫᱚ ᱪᱤᱞᱤᱢ ᱢᱮᱛᱟᱭᱟ?
ᱩᱝᱠᱩ ᱫᱚ ᱢᱟᱨᱟᱝᱤᱡ ᱛᱟᱨ ᱛᱟᱨᱯᱚᱨᱮᱱᱤᱡ ᱫᱚ ᱛᱟᱞᱟᱭᱤᱡ ᱾ ᱟᱨ ᱛᱟᱨᱯᱚᱨᱮᱱᱤᱡ ᱫᱚᱥ ᱥᱟᱡᱚᱭᱤᱡ ᱩᱝᱠᱟ, ᱛᱟᱨᱯᱚᱨᱮ ᱱᱤᱡ ᱫᱚ ᱦᱩᱰᱤᱧᱤᱡ ᱾
ᱦᱮᱸ, ᱟᱨ ᱡᱩᱫᱤ ᱢᱚᱬᱮ ᱦᱚᱲ ᱠᱚ ᱛᱟᱦᱮᱸᱱᱟ ᱵᱚᱭᱦᱟ ᱩᱱᱫᱚ ᱪᱮᱫ ᱞᱮᱠᱟ ᱟᱨᱦᱚᱸ?
ᱢᱚᱬᱮ ᱦᱚᱲ! ᱛᱟᱦᱞᱮ ᱠᱷᱟᱱ ᱢᱟᱨᱟᱝᱤᱡ ᱢᱟᱱᱮ ᱢᱟᱨᱟᱝᱤᱡ, ᱛᱟᱞᱟᱭᱤᱡ, ᱛᱟᱯᱚᱨᱮ ᱥᱟᱡᱚᱭᱤᱡ, ᱛᱟᱯᱚᱨᱮ ᱢᱮᱡᱳ,
ᱛᱟᱨᱯᱚᱨᱮ ᱦᱩᱸᱰᱤᱝ ᱾
ᱛᱟᱨᱯᱚᱨᱮ ᱥᱟᱡᱚᱭᱤᱡ, ᱵᱟᱝ!
ᱥᱟᱡᱚᱭᱤᱡ ᱢᱟᱛᱚ ᱛᱟᱞᱟᱭᱤᱡ ᱯᱚᱨᱮ ᱜᱮᱢ ᱞᱟᱹᱭ ᱠᱮᱫᱮᱭᱟ ᱾
ᱵᱟᱝ ᱩᱱᱤ ᱫᱚ ᱢᱮᱡᱳᱭᱤᱡ ᱠᱟᱱᱟᱭ ᱾
ᱦᱮᱸ ᱾
ᱛᱟᱞᱟᱭᱤᱡ ᱯᱚᱨᱮ ᱫᱚ ᱵᱟᱝ, ᱦᱮᱸ ᱛᱟᱞᱟᱭᱤᱡ ᱯᱚᱨᱮ ᱜᱮ ᱾ ᱛᱟᱨᱯᱚᱨᱮ ᱥᱟᱡᱚᱭᱤᱡ, ᱛᱟᱨᱯᱚᱨᱮ ᱪᱷᱳᱴᱳᱭᱤᱡ ᱾
ᱟᱪᱪᱷᱟ, ᱟᱨ ᱡᱩᱫᱤ ᱛᱩᱨᱩᱭ ᱵᱚᱭᱦᱟ ᱠᱚ ᱛᱟᱦᱮᱸᱱᱟ ᱩᱱᱫᱚ!
ᱛᱩᱨᱩᱭ ᱵᱚᱭᱦᱟ! ᱟᱫᱚ ᱦᱟᱸᱜ ᱠᱷᱟᱱ ᱤᱧ ᱫᱚ ᱵᱟᱹᱧ ᱫᱟᱲᱤᱭᱟᱜᱼᱟ ᱾
ᱟᱪᱪᱷᱟ, ᱤᱧ ᱫᱚ ᱱᱟᱦᱟᱜ ᱤᱧ ᱫᱚ ᱦᱮᱸ, ᱤᱧ ᱫᱚ ᱱᱟᱦᱟᱜ ᱱᱤᱛ ᱦᱟᱹᱵᱤᱡ ᱛᱩᱨᱩᱭ ᱵᱚᱭᱦᱟ ᱫᱚ ᱦᱟᱸᱜ ᱟᱹᱣᱨᱤᱧ ᱧᱮᱞ ᱠᱚᱣᱟ, ᱢᱮᱱᱠᱷᱟᱱ ᱟᱸᱡᱚᱢ ᱟᱠᱟᱫᱟᱹᱧ ᱢᱤᱫᱴᱮᱱ ᱤᱧᱨᱮᱱ ᱜᱟᱛᱮ ᱢᱤ ᱛᱟᱹᱧ ᱠᱟᱱ ᱛᱟᱦᱮᱸᱜ, ᱯᱳᱭᱞᱳᱭᱤᱡ ᱫᱚ ᱢᱟᱨᱟᱝᱤᱡ, ᱛᱟᱨᱯᱚᱨᱮ ᱛᱟᱞᱟᱭᱤᱡ, ᱛᱟᱨᱯᱚᱨᱮ ᱥᱟᱡᱚᱭᱤᱡ, ᱢᱟᱡᱚᱭᱤᱡ, ᱥᱟᱹᱡᱽᱞᱟᱹᱭᱤᱡ, ᱦᱚᱯᱚᱱᱤᱡ ᱦᱚᱜ ᱚᱝᱠᱟᱭ ᱞᱟᱹᱭᱮᱫ ᱛᱟᱦᱮᱸᱫ, ᱟᱫᱚ ᱛᱤᱱᱟᱹᱜ ᱥᱟᱹᱨᱤᱭᱟ ᱵᱟᱝ ᱥᱟᱹᱨᱤᱭᱟ ᱱᱚᱣᱟ ᱫᱚ ᱦᱟᱸᱜ ᱤᱧᱦᱚᱸ ᱵᱟᱝᱤᱧ ᱵᱟᱰᱟᱭᱟ ᱾
ᱦᱮᱸ ᱦᱮᱸ ᱾
ᱤᱧᱦᱚᱸ ᱩᱱᱟᱹᱜ ᱵᱟᱝᱻ ᱟᱸᱡᱚᱢ ᱟᱸᱡᱚᱢ ᱫᱚ ᱦᱚᱭᱛᱚ ᱟᱸᱡᱚᱢ ᱦᱩᱭ ᱟᱠᱟᱱᱟ ᱾ ᱛᱚᱵᱮ ᱩᱱᱟᱹᱜ ᱜᱟᱱ ᱫᱚ ᱦᱟᱸᱜ ᱵᱟᱰᱟᱭ ᱵᱟᱹᱱᱩᱜ-ᱟ, ᱡᱮ ᱪᱤᱞᱤ ᱠᱚᱠᱚ ᱢᱮᱛᱟᱠᱚᱣᱟ ᱢᱮᱱᱛᱮ?
ᱟᱪᱪᱷᱟ, ᱱᱟᱯᱟᱭ ᱜᱮ ᱱᱟᱦᱟᱜ ᱛᱟᱦᱚᱞᱮ, ᱟᱨ ᱦᱩᱲᱩ ᱠᱚᱫᱚ ᱛᱟᱦᱚᱞᱮ ᱨᱚᱦᱚᱭᱮᱜᱼᱟ ᱯᱮ ᱥᱮ ᱵᱟᱝ?
ᱦᱮᱸ, ᱨᱚᱦᱚᱭ ᱦᱳᱭᱳᱜ ᱠᱟᱱ ᱜᱮᱭᱟ ᱾ ᱪᱟᱵᱟ ᱟᱜᱩᱭ ᱫᱟᱞᱮ ᱦᱟᱸᱜ ᱦᱩᱲᱩ ᱨᱚᱦᱚᱭ ᱠᱚ ᱫᱚ ᱾
ᱟᱨ
ᱟᱯᱮ ᱥᱮᱫ ᱦᱚᱸ ᱠᱚ ᱥᱟᱹᱛᱼᱼ ᱵᱟᱲᱟ ᱠᱮᱛ, ᱮ ᱨᱚ ᱨᱚᱦᱚᱭ ᱦᱩᱭᱩᱜ ᱠᱟᱱᱟ ᱥᱮ ᱵᱟᱝ?
ᱟᱞᱮ ᱥᱮᱫ ᱫᱚ ᱦᱟᱸᱜ ᱮ ᱠᱤᱪᱷᱩ ᱫᱤᱱᱼᱼ ᱱᱚᱣᱟ ᱯᱩᱱ ᱫᱤᱱ ᱢᱚᱬᱮ ᱫᱤᱱ ᱞᱟᱦᱟ ᱫᱚ ᱫᱟᱜ ᱜᱮ ᱵᱟᱭ ᱫᱟᱜᱮᱫ ᱛᱟᱦᱮᱸᱜ, ᱢᱟᱱᱮ ᱱᱟᱥᱮ ᱱᱟᱥᱮᱭ ᱫᱟᱜᱮᱫ ᱛᱟᱦᱮᱸᱫ ᱚᱛᱼᱼ ᱛᱮ ᱞᱚᱦᱚᱫᱚᱜ ᱠᱟᱱ ᱛᱟᱦᱮᱸᱫ ᱾ ᱛᱟᱨᱯᱚᱨᱮ ᱚᱱᱟ ᱯᱮ ᱫᱤᱱ, ᱵᱟᱨ ᱫᱤᱱ ᱦᱩᱭ ᱮᱱᱟ ᱮᱢᱚᱱᱮ ᱫᱟᱜ ᱠᱮᱫᱟᱼᱼ ᱯᱩᱨᱟᱹ ᱡᱷᱚᱛᱚ ᱰᱩᱵᱩᱡ ᱮᱱᱟ ᱱᱤᱛᱚᱜ ᱢᱟ, ᱟᱫᱚ ᱩᱱ ᱚᱠᱛᱚ ᱫᱚ ᱨᱚᱦᱚᱲ ᱛᱮ ᱪᱮᱫ ᱦᱚᱸ ᱵᱟᱝᱼᱼ ᱠᱟᱹᱢᱤ ᱜᱟᱱᱚᱜ ᱠᱟᱱ ᱛᱟᱦᱮᱸᱜ ᱟᱨ ᱱᱤᱛᱚᱜ ᱢᱟ ᱡᱚᱛᱚ ᱰᱩᱵᱩᱡ ᱮᱱ ᱰᱩᱵᱩᱡᱼᱼ
ᱛᱚ ᱫᱟᱜ, ᱫᱟᱜ ᱛᱮ ᱫᱟᱜ ᱛᱮ ᱵᱟᱝ ᱜᱟᱱᱚᱜ ᱠᱟᱱᱟ ᱾
ᱦᱮᱸ ᱵᱟᱛᱚᱼᱼ
ᱦᱚᱭ ᱫᱟᱜ ᱰᱷᱮᱨ ᱛᱟᱦᱮᱸ ᱞᱮᱱ ᱦᱚᱸ ᱵᱟᱝ ᱜᱟᱱᱚᱜ-ᱟ, ᱟᱨ ᱠᱚᱢ ᱛᱟᱦᱮᱸ ᱞᱮᱱ ᱨᱮᱦᱚᱸ ᱵᱟᱭ ᱜᱟᱱᱚᱜ-ᱟ ᱾
ᱦᱮᱸ ᱟᱨᱟᱢᱟᱱᱟᱜᱼᱼ ᱦᱮᱸ ᱪᱮᱫ ᱮᱢ ᱞᱟᱹᱭᱫᱟ?
ᱚᱲᱟᱜ ᱠᱚᱨᱮ ᱫᱚ ᱢᱚᱡᱽ ᱵᱟᱲᱟ ᱜᱮᱭᱟ ᱠᱚ ᱛᱚ? ᱚᱲᱟᱜ ᱠᱚᱨᱮ ᱫᱚ ᱢᱚᱡᱽ ᱵᱟᱲᱟ ᱜᱮᱭᱟ ᱠᱚ ᱛᱚ?
ᱦᱮᱸ ᱚᱲᱟᱜ ᱠᱚᱨᱮ ᱫᱚ ᱢᱚᱸᱡᱽ ᱵᱟᱲᱟ ᱜᱮ ᱱᱟᱜ ᱾ ᱦᱮᱸ, ᱟᱫᱚᱼᱼ ᱪᱟᱥ ᱵᱟᱥ ᱵᱟᱫᱽ ᱠᱟᱛᱮ ᱟᱯᱮ ᱫᱚ ᱪᱮᱫ ᱠᱚᱯᱮ ᱠᱟᱹᱢᱤ ᱵᱟᱲᱟᱭ ᱜᱮᱭᱟ?
ᱪᱟᱥ ᱵᱟᱥ ᱠᱚ ᱵᱟᱝ ᱠᱟᱛᱮ ᱫᱚ ᱚᱲᱟᱜ ᱠᱚᱨᱮ ᱜᱮ ᱾
ᱚ ᱚᱱᱠᱟᱱ ᱪᱮᱫ ᱠᱟᱹᱢᱤ ᱠᱚ ᱢᱮᱱᱟᱜᱼᱟ ᱟᱯᱮ ᱥᱩᱨ ᱠᱚᱨᱮ? ᱡᱩᱫᱤ ᱦᱤᱥᱟᱹᱵᱽ ᱠᱟᱜ ᱢᱮ ᱪᱟᱥ ᱠᱚ ᱵᱟᱝ ᱦᱩᱭ ᱞᱮᱱᱟ, ᱠᱟᱹᱢᱤ ᱠᱚ ᱪᱟᱵᱟᱭᱮᱱᱟ ᱡᱚᱛᱚ ᱠᱤᱪᱷᱩ ᱟᱫᱚ ᱩᱱ ᱚᱠᱛᱚ ᱟᱯᱮ ᱚᱱᱟᱼᱼ ᱯᱟᱥ ᱨᱮᱱ ᱦᱚᱲ ᱪᱮᱫ ᱠᱚ ᱠᱟᱹᱢᱤ ᱜᱮᱭᱟ?
ᱦᱮᱸ ᱚᱱᱠᱟ ᱵᱟᱦᱨᱮ ᱠᱟᱹᱢᱤ ᱠᱚᱫᱚ ᱠᱚ ᱪᱟᱞᱟᱜ ᱜᱮᱭᱟ, ᱩᱱᱠᱩ ᱢᱤᱥᱛᱨᱤ ᱥᱟᱶᱛᱮ ᱾
ᱟᱪᱪᱷᱟ ᱵᱟᱦᱮᱨ ᱠᱟᱹᱢᱤ ᱨᱮᱱᱟᱜ ᱫᱚ ᱵᱟᱹᱧ ᱞᱟᱹᱭᱫᱟ, ᱟᱯᱮ ᱥᱩᱨ ᱠᱚᱨᱮ?
ᱦᱮᱸ, ᱦᱮᱸ ᱥᱩᱨ ᱠᱚᱨᱮᱜ ᱜᱮ, ᱥᱩᱨ ᱠᱚᱨᱮᱜ ᱜᱮ, ᱥᱩᱨ ᱠᱚᱨᱮᱜ ᱜᱮ ᱾ ᱚᱱᱠᱟ ᱤᱭᱟᱹ ᱢᱟᱱᱮᱼᱼ ᱦᱩᱸ ᱾ ᱠᱷᱤᱡᱟᱹᱲᱤ ᱢᱤᱞ ᱠᱚ ᱢᱮᱱᱟᱜᱼᱟ, ᱢᱤᱞ ᱨᱮᱠᱚ ᱠᱟᱹᱢᱤ ᱜᱮᱭᱟ ᱾
ᱟᱪᱪᱷᱟ ᱾
ᱟᱨ ᱚᱱᱠᱟ ᱡᱟᱦᱟᱸᱭ ᱦᱚᱭᱛᱚᱼᱼ ᱞᱮᱵᱟᱨ ᱠᱟᱹᱢᱤ ᱠᱚᱦᱚᱸ ᱠᱚ ᱪᱟᱞᱟᱜ ᱜᱮᱭᱟ, ᱞᱮᱵᱟᱨ ᱠᱟᱹᱢᱤ ᱠᱚᱦᱚᱸ ᱠᱚ ᱪᱟᱞᱟᱜ ᱜᱮᱭᱟ ᱾
ᱟᱪᱪᱷᱟ ᱾
ᱥᱮ ᱵᱟᱦᱨᱮ ᱠᱚᱦᱚᱸ ᱠᱟᱹᱢᱤ ᱠᱚ ᱪᱟᱞᱟᱜ ᱜᱮᱭᱟ, ᱡᱟᱦᱟᱸᱭ ᱯᱷᱟᱠᱟᱭ ᱛᱟᱸᱦᱮᱱ ᱾
ᱛᱟᱦᱞᱮ ᱟᱲᱟᱜ ᱠᱚᱫᱚ ᱱᱮᱛᱟᱨ ᱧᱟᱢᱚᱜ ᱜᱮᱭᱟ ᱥᱮ ᱵᱟᱝ ᱟᱯᱮ ᱥᱮᱫ?
ᱦᱮᱸ ᱧᱟᱢᱚᱜ ᱜᱮᱭᱟ ᱾
ᱟᱪᱪᱷᱟ, ᱟᱲᱟᱜ ᱥᱤᱫ ᱠᱚᱯᱮ ᱪᱟᱞᱟᱣ ᱵᱟᱲᱟᱜ ᱜᱮᱭᱟ ᱥᱮ ᱵᱟᱝ ᱛᱟᱦᱞᱮ?
ᱦᱳᱭ ᱪᱟᱞᱟᱜ ᱜᱮᱭᱟᱞᱮ ᱾
ᱪᱮᱫ ᱪᱮᱫ ᱟᱲᱟᱜ ᱨᱮᱭᱟᱜ ᱧᱩᱛᱩᱢ ᱠᱚᱢ ᱵᱟᱰᱟᱭ ᱡᱩᱫᱤᱢ ᱞᱟᱹᱭ ᱠᱮᱭᱟ?
ᱦᱩᱸ ᱾
ᱟᱲᱟᱜ ᱨᱮᱭᱟᱜ ᱢᱮᱱᱫᱟᱹᱧ ᱪᱮᱫ ᱪᱮᱫ ᱧᱩᱛᱩᱢ ᱠᱚᱢ ᱵᱟᱲᱟᱭᱟ ᱟᱲᱟᱜ ᱥᱟᱠᱟᱢ ᱨᱮᱭᱟᱜ ᱮᱸᱰᱮᱠᱷᱟᱱ ᱟᱞᱮ ᱥᱮᱫ ᱱᱟᱜ ᱥᱟᱞᱟᱜ ᱧᱮᱞᱼᱼ ᱪᱮᱫ ᱪᱮᱫ ᱟᱯᱮᱥᱮᱫ ᱟᱞᱟᱫᱟ ᱟᱞᱟᱫᱟ ᱟᱲᱟᱜ ᱠᱚ ᱧᱟᱢᱚᱜᱼᱟ?
ᱟᱪᱪᱷᱟ ᱾ ᱮᱫ ᱜᱟᱨᱩᱱᱰᱤ ᱟᱲᱟᱜ ᱟᱨ ᱠᱚᱞᱢᱤ ᱟᱲᱟᱜ ᱾ ᱛᱟᱨᱯᱚᱨᱮ ᱯᱩᱨᱟᱹᱭ ᱟᱲᱟᱜ ᱾ ᱟᱨᱦᱚ ᱵᱟᱲᱜᱮ ᱨᱮᱱᱟᱜ ᱟᱢᱫᱟ ᱟᱲᱟᱜ ᱜᱮ ᱢᱮᱱᱟᱜᱼᱟ ᱾ ᱦᱩᱸᱼᱼ
ᱯᱳ ᱯᱳᱭᱞᱳ ᱨᱮ ᱢᱤᱫᱴᱮᱱ ᱟᱲᱟᱜᱼᱼ ᱥᱚᱢᱚᱭ ᱮᱢ, ᱞᱟᱹᱭ ᱠᱮᱫᱟ, ᱡᱮ, ᱜᱟᱨᱩᱱᱰᱤ, ᱥᱮ ᱪᱮᱫ? ᱱᱚᱣᱟ ᱫᱚ, ᱪᱮᱫ ᱞᱮᱠᱟᱱᱟᱜ? ᱟᱲᱟᱜ ᱠᱟᱱᱟ ᱾
ᱢᱟ ᱱᱮᱻ, ᱪᱮᱫ? ᱟᱲᱟᱜ ᱠᱟᱱᱟ ᱾
ᱦᱮᱸ, ᱢᱟᱱᱮ ᱪᱮᱫ ᱞᱮᱠᱟᱱ ᱟᱲᱟᱜ ᱠᱟᱱᱟ ᱾ ᱚᱱᱟ ᱯᱳᱭᱞᱳ ᱨᱮ, ᱡᱟᱦᱟᱸᱢ ᱞᱟᱹᱭ ᱠᱮᱫᱟ, ᱱᱤᱛᱳᱜ ᱾
ᱢᱮᱻ ᱚᱱᱟ, ᱟᱲᱟᱜ ᱫᱚ ᱱᱟᱹᱲᱤᱜᱼᱟ, ᱢᱟᱱᱮ, ᱠᱷᱮᱛ ᱨᱮ ᱛᱟᱦᱮᱱᱟ ᱾ ᱵᱟᱹᱫᱽ ᱠᱚᱨᱮ, ᱮᱢᱚᱱᱚᱜ ᱜᱮᱭᱟ ᱾
ᱟᱼᱪᱪᱷᱟ ᱾ ᱟᱨᱟᱜ ᱚᱱᱟ, ᱟᱯᱮᱥᱮᱫ ᱚᱱᱟ, ᱠᱩᱭᱞᱟᱹ ᱠᱷᱟᱸᱰᱟ ᱟᱲᱟᱜ, ᱚᱱᱟ ᱠᱚ, ᱧᱟᱢᱚᱜ ᱜᱮᱭᱟ ᱥᱮ, ᱵᱟᱝ ᱧᱟᱢᱚᱜ ᱜᱮᱭᱟ, ᱚᱱᱟ?